ᱦᱮᱞᱳ᱾
ᱦᱮᱸ ᱥᱟᱹᱜᱩᱱ ᱟᱹᱭᱩᱵ ᱵᱮᱲᱟ ᱜᱚᱢᱠᱮ᱾
ᱦᱮᱸ ᱥᱟᱹᱜᱩᱱ ᱛᱨᱟᱥᱤᱝ। ᱟᱨ ᱪᱮᱫ ᱞᱮᱠᱟ ᱡᱚᱛᱚ ᱱᱟᱯᱟᱭ ᱵᱟᱲᱟ ᱜᱮ ᱪᱟᱞᱟᱜ ᱠᱟᱱᱟ ᱚᱱᱛᱮᱱᱟᱜ?
ᱦᱮᱸ ᱱᱤᱛᱚᱝ ᱫᱚ ᱱᱟᱯᱟᱭ ᱵᱟᱲᱟ ᱜᱮ ᱛᱮᱦᱮᱧ ᱫᱚ᱾ ᱚᱲᱟ ᱠᱚᱨᱮ ᱠᱟᱹᱴᱤᱡ ᱠᱟᱹᱢᱤ ᱵᱟᱲᱟ ᱦᱩᱭᱮᱱᱟ ᱦᱩᱲᱩ ᱠᱚ ᱞᱟᱹᱦᱩᱫ ᱟᱹᱜᱩ ᱵᱟᱲᱟ ᱦᱩᱭᱱᱟ ᱾ ᱥᱟᱶᱛᱮ ᱱᱚᱜᱼᱚᱭ ᱯᱚᱥᱪᱤᱢ ᱵᱟᱝᱜᱞᱟ ᱨᱮ ᱚᱨᱱᱚᱯᱩᱨᱱᱟ ᱵᱷᱟᱱᱰᱟᱨ ᱨᱮ ᱮᱢᱚᱜ ᱠᱟᱱ ᱱᱚ ᱠᱚ ᱠᱟᱹᱴᱤᱡ ᱯᱷᱨᱚᱢ ᱯᱷᱤᱞᱟᱭ ᱠᱟᱛᱮᱫ ᱵᱚᱞᱚᱠ ᱨᱮ ᱯᱩᱨᱩᱱ ᱠᱟᱛᱮᱜ ᱡᱚᱢᱟ ᱚᱴᱚ ᱦᱩᱭ ᱠᱟᱱᱟ᱾ ᱛᱮᱦᱮᱧᱟᱜ ᱠᱟᱹᱢᱤ ᱦᱚᱨᱟ ᱠᱚᱫᱚ ᱱᱚᱣᱟ ᱠᱚᱜᱮ ᱛᱟᱦᱮᱸ ᱠᱟᱱᱟ ᱾
ᱟᱪᱪᱷᱟ ᱟᱹᱵᱤᱱ ᱫᱚ ᱚᱠᱟ ᱫᱤᱥᱚᱢ ᱛᱟᱹᱵᱤᱱ ᱫᱚ ᱯᱚᱥᱪᱤᱢ ᱵᱟᱝᱜᱞᱟ ᱨᱮᱱᱟᱜ ᱚᱠᱟ ᱡᱤᱞᱞᱟ?
ᱟᱞᱤᱧ ᱫᱚ ᱯᱩᱨᱩᱞᱤᱭᱟᱹ ᱡᱮᱞᱟ ᱾
ᱪᱚᱞᱚ ᱱᱟᱯᱟᱭ ᱜᱮ, ᱟᱹᱞᱤᱧ ᱱᱚᱸᱰᱮ ᱡᱷᱟᱲᱠᱷᱚᱸᱰ ᱠᱷᱚᱡᱟᱜ ᱟᱹᱞᱤᱧ ᱫᱚ ᱦᱟᱸᱜ ᱱᱚᱸᱰᱮ ᱡᱟᱢᱥᱮᱫᱽᱯᱩᱨ ᱾
ᱦᱚᱸ ᱦᱟᱜ ᱾ ᱛᱟᱦᱮᱞᱮ ᱫᱚ ᱟᱯᱮᱫᱚ ᱪᱮᱫ ᱪᱮᱫ ᱥᱚᱨᱠᱟᱨ ᱥᱩᱵᱤᱫᱟ ᱱᱚᱝᱠᱟᱭ ᱮᱢᱟᱯᱮ ᱠᱟᱱᱟᱭ ᱟᱞᱮ ᱞᱮᱠᱟ?
ᱥᱚᱨᱠᱟᱨ ᱥᱩᱵᱤᱫᱟ ᱞᱟᱹᱭ ᱜᱟᱱᱚᱜᱼᱟ, ᱟᱨ ᱡᱟᱦᱟᱸᱞᱮᱠᱟ ᱚᱱᱮ ᱦᱟᱸᱜ ᱯᱨᱚᱫᱷᱟᱱ ᱢᱚᱱᱛᱨᱤᱭᱟᱜ ᱜᱮ ᱢᱮᱱᱟᱜᱼᱟ, ᱚᱱᱚᱫᱟᱱ ᱵᱟᱞᱟ ᱡᱟᱦᱟᱸ ᱫᱚᱼᱼ ᱪᱟᱣᱞᱮ ᱧᱟᱢᱚᱜᱼᱟ ᱪᱟᱣᱞᱮ ᱠᱚ ᱵᱩᱞᱩᱝ ᱠᱚ ᱮᱱᱮ ᱤᱱᱟᱹ ᱠᱚᱜᱮ, ᱡᱟᱦᱟᱸ ᱫᱚ ᱪᱟᱣᱞᱮ ᱫᱚ ᱯᱟᱸᱪ ᱠᱮᱡᱤ ᱠᱟᱛᱮᱜ
ᱦᱚᱲ ᱜᱮ
ᱦᱚᱭ ᱟᱨ ᱮᱴᱟᱜᱟᱜ ᱚᱱᱠᱟᱱᱟᱜ ᱯᱷᱮᱥᱮᱞᱤᱴᱤ ᱠᱚᱫᱚ ᱵᱟᱝ ᱟ ᱡᱟᱦᱟᱸ ᱞᱮᱠᱟ ᱚᱲᱟᱜ ᱠᱚᱜᱮ ᱤᱱᱟᱹ ᱠᱚᱜᱮ ᱯᱤᱭᱮᱢᱟᱜ ᱚᱲᱟᱜ ᱤᱱᱟᱹ ᱠᱚ ᱡᱟᱦᱟᱸ ᱞᱮᱠᱟ ᱢᱮᱱᱟᱜ ᱟᱯᱮ ᱥᱮᱱ ᱢᱮᱱᱟᱜ ᱯᱚᱨᱫᱷᱟᱱ ᱢᱚᱱᱛᱨᱤ ᱤᱱᱟᱹ ᱠᱚᱜᱮ ᱚᱱᱠᱟ ᱮᱥᱯᱮᱥᱟᱞ ᱨᱟᱡᱽ ᱥᱚᱨᱠᱟᱨ ᱫᱚ ᱦᱟᱸᱜ ᱪᱮᱫ ᱦᱚᱸ ᱵᱟᱭ ᱮᱢ ᱠᱟᱜ ᱞᱮᱭᱟ ᱾ ᱟᱞᱮ ᱥᱮᱱ ᱫᱚ ᱚᱱᱠᱟ ᱫᱚ ᱦᱚᱭ
ᱛᱟᱦᱮᱞᱮ ᱠᱷᱟᱱ ᱫᱚ ᱚᱱᱟ ᱢᱤᱫᱴᱟᱝ ᱡᱚᱡᱚᱱᱟ ᱮᱢᱚᱜ ᱠᱟᱱ ᱫᱚ, ᱠᱩᱲᱤ ᱜᱤᱫᱟᱹᱨ ᱜᱮ ᱮᱢᱟ ᱠᱚ ᱠᱟᱱ ᱛᱮᱦᱮᱱᱟ ᱚᱱᱟ ᱛᱤᱱᱟᱹᱜ ᱜᱟᱱ ᱥᱟᱹᱨᱤ ᱥᱮ ᱮᱲᱮ?
ᱟᱪᱪᱷᱟ ᱟᱪᱪᱷᱟ ᱦᱚᱭ ᱚᱱᱟ ᱢᱟᱸᱭᱭᱟ ᱥᱚᱢᱢᱟᱱᱮ ᱡᱚᱡᱱᱟ ᱵᱟᱝ, ᱦᱮᱸ ᱚᱱᱟ ᱫᱚᱠᱚ ᱧᱟᱢᱮᱜ ᱜᱮ ᱯᱩᱪᱤᱥᱥᱚ ᱠᱟᱛᱮᱜ ᱪᱟᱸᱫᱚ ᱨᱮ, ᱩᱱᱠᱩ ᱫᱚ ᱦᱟᱸᱜ ᱠᱚ ᱮᱢᱟ ᱠᱚ ᱠᱟᱱ ᱜᱮᱭᱟ ᱾
ᱚᱸ
ᱟᱫᱚ ᱚᱱᱟ ᱢᱟᱸᱭᱭᱟ ᱡᱚᱡᱚᱱᱟ ᱠᱷᱟᱹᱛᱤᱨ ᱵᱟᱫ ᱵᱟᱹᱠᱤ ᱠᱟᱹᱢᱤ ᱫᱚ ᱦᱟᱸᱜ ᱴᱷᱚᱯ ᱠᱟᱱᱟ ᱾
ᱮᱦᱸ
ᱦᱚᱭ ᱪᱤᱠᱟᱛᱮ ᱚᱱᱟ ᱨᱮᱜᱮ ᱦᱟᱸᱜ ᱟᱹᱰᱤ ᱡᱟᱹᱥᱛᱤ ᱯᱚᱭᱥᱟ ᱠᱷᱚᱨᱪᱟᱜ ᱠᱟᱱᱟ ᱛᱚ ᱾
ᱦᱮᱸ
ᱦᱚᱭ ᱟᱨ ᱢᱟ, ᱚᱱᱛᱮᱱᱟᱜ ᱜᱮ ᱱᱟᱣᱟ ᱠᱷᱚᱵᱚᱨ ᱠᱚ?
ᱱᱚᱛᱮᱱᱟᱜ ᱱᱟᱣᱟ ᱠᱷᱚᱵᱚᱨ ᱠᱚᱫᱚ, ᱚᱱᱮ ᱟᱹᱣᱨᱤ ᱞᱮ ᱛᱚᱞᱟ ᱵᱟᱲᱟᱭᱟ ᱛᱚᱞᱟ ᱠᱚ ᱜᱟᱹᱰᱤ ᱠᱚ ᱥᱤ ᱦᱩᱭ ᱠᱟᱱᱟ ᱟᱨ ᱦᱩᱸ, ᱠᱟᱹᱴᱤᱡ ᱵᱟᱹᱭᱦᱟᱹᱲ ᱠᱚᱨᱮ ᱫᱚ ᱛᱚᱞᱟ ᱠᱚ ᱜᱟᱹᱰᱤ ᱠᱚ ᱥᱤ ᱦᱚᱸ ᱵᱟᱝ ᱡᱩᱛᱩᱜ ᱠᱟᱱᱟ ᱚᱱᱟ ᱦᱚᱛᱮᱫ ᱛᱮ ᱱᱤᱭᱟᱹ ᱵᱟᱨ ᱫᱚ ᱟᱥᱟ ᱠᱚᱨᱮ ᱡᱟᱹᱱᱤ ᱦᱟᱸᱜ ᱞᱚᱜᱚᱱ ᱥᱟᱺᱦᱤᱡ ᱵᱟᱞᱮ ᱛᱚᱞᱟ ᱫᱟᱲᱮᱜᱼᱟ, ᱛᱟᱦᱚᱞᱮ ᱟᱯᱮ ᱠᱚ ᱥᱮᱡ ᱯᱮ ᱛᱚᱞᱟ ᱠᱮᱫᱟ ᱥᱮ ᱟᱹᱣᱨᱤ?
ᱦᱮᱸ ᱟᱞᱮ ᱥᱮᱱ ᱫᱚ ᱱᱚᱛᱮ ᱫᱚ ᱟᱹᱰᱤ ᱡᱳᱨᱥᱳᱨ ᱠᱚ ᱪᱷᱩᱴᱟᱹᱣ ᱠᱟᱱᱟ, ᱡᱟᱦᱟᱸ ᱞᱮᱠᱟ ᱟᱹᱞᱤᱧ ᱦᱚᱸ ᱥᱮᱛᱟᱜ ᱨᱮᱜᱮ ᱞᱤᱧ ᱛᱚᱞᱟ ᱵᱟᱲᱟ ᱟᱫᱚ ᱚᱱᱟ ᱥᱮᱛᱟᱜ ᱨᱮ ᱜᱮ ᱚᱱᱟ ᱵᱟᱹᱭᱦᱟᱹᱲ ᱠᱚ ᱵᱩᱴᱩᱵ ᱤᱭᱟᱹ ᱠᱚ ᱥᱚᱨᱱᱚ ᱠᱚ ᱚᱱᱟ ᱛᱚᱞᱟ ᱵᱟᱲᱟ ᱦᱩᱭᱱᱟ, ᱟᱨ ᱪᱮᱜ ᱞᱮᱠᱟ ᱵᱟᱝᱢᱟ ᱯᱟ ᱢᱮᱭᱟᱝ ᱦᱟᱸᱜ ᱪᱮᱫ ᱢᱟᱱᱥᱩᱱ ᱠᱚ ᱥᱮ ᱪᱮᱫ ᱠᱚ ᱵᱚᱞᱚᱱ ᱠᱟᱱᱟ ᱟᱨ ᱦᱚᱞᱟ ᱜᱮ ᱵᱮᱫᱟᱞ ᱞᱤ ᱧᱮᱞᱮᱜ ᱛᱟᱦᱮᱸᱜ ᱵᱮᱝᱜᱚᱞ ᱨᱮᱱᱟᱜ ᱚᱠᱟ ᱚᱱᱟ ᱟᱸ ᱫᱚᱨᱭᱟ ᱫᱷᱟᱨᱮ ᱫᱚ ᱚᱱᱛᱮ ᱫᱚ ᱵᱟᱝᱢᱟ ᱵᱚᱞᱚ ᱥᱮᱴᱮᱨ ᱜᱚᱫᱚᱜ ᱠᱟᱱᱟ, ᱟᱫᱚ ᱚᱱᱟ ᱠᱷᱟᱹᱛᱤᱨ ᱛᱮᱜᱮ ᱫᱟᱜ ᱠᱚ ᱡᱟᱹᱲᱤ ᱞᱮᱠᱷᱟᱱ ᱟᱨᱚ ᱡᱷᱟᱢᱮᱞᱟ ᱟᱫᱚ ᱪᱮᱫ ᱞᱮᱠᱟ ᱟᱯᱮ ᱥᱮᱱ ᱫᱟᱜ ᱡᱟᱹᱲᱤᱭ ᱫᱟᱭ ᱦᱚᱞᱟ ᱧᱤᱫᱟᱹ?
ᱦᱚᱞᱟ ᱫᱚ ᱵᱟᱝ ᱛᱮᱦᱮᱧ ᱥᱮᱛᱟᱜ ᱜᱮ ᱮᱠᱮᱵᱟᱨᱮ ᱟᱪᱠᱟ ᱜᱮ ᱫᱚᱢᱮ ᱡᱚᱨᱚ ᱜᱚᱫ ᱠᱮᱫᱟ ᱮᱠᱮᱵᱟᱨᱮ᱾ ᱮᱠᱫᱚᱢ ᱚᱸ ᱫᱷᱩᱲᱤ ᱞᱚᱦᱚᱫᱚᱜ ᱞᱮᱠᱟᱭ ᱡᱚᱨᱚ ᱜᱚᱫ ᱠᱮᱫᱟᱭ ᱮᱠᱮᱵᱟᱨᱮ᱾
ᱟᱪᱪᱷᱟ ᱟᱪᱪᱷᱟ ᱦᱳᱭ ᱟᱞᱮ ᱱᱚᱛᱮ ᱦᱚᱸ ᱦᱟᱞᱠᱟ ᱦᱟᱞᱠᱟ ᱡᱚᱨᱚ ᱠᱮᱫᱟᱭ ᱥᱮᱛᱟᱜ ᱵᱮᱲᱟ ᱫᱚ᱾
ᱦᱩᱸ
ᱟᱹᱰᱤ ᱢᱤᱫ ᱵᱟ ᱟᱫᱚ ᱱᱚᱜᱼᱚ ᱱᱚᱝᱠᱟ ᱜᱮ ᱡᱩᱨ ᱡᱩᱫᱤ ᱤᱫᱤᱭᱟᱭ ᱡᱳᱨ ᱫᱟᱜ ᱮᱢᱟᱱ ᱞᱮᱠᱷᱟᱱ ᱟᱨᱚ ᱦᱟᱱᱛᱮ ᱛᱚᱞᱟ ᱠᱚ ᱵᱟᱭ ᱜᱟᱱᱚᱜᱼᱟ
ᱵᱟᱝ
ᱛᱟᱦᱚᱞᱮ ᱟᱯᱮ ᱥᱮᱫ ᱫᱚ ᱢᱟᱨᱮ ᱤᱛᱟᱹ ᱦᱩᱲᱩ ᱤᱛᱟᱹ ᱠᱚ ᱪᱮᱫ ᱞᱮᱠᱟ ᱢᱮᱱᱟᱜ ᱜᱮᱭᱟ ᱥᱮ ᱱᱮᱛᱟᱨ ᱦᱚᱸ ᱱᱟᱣᱟ ᱱᱟᱣᱟᱱᱟᱜ ᱤᱛᱟᱹ ᱠᱚᱯᱮ ᱪᱟᱥ ᱮᱫᱟ
ᱦᱚᱭ ᱠᱟᱹᱱᱤᱡ ᱠᱤᱪᱷᱩ ᱫᱚ ᱵᱚᱫᱚᱞ ᱤᱫᱤᱭ ᱟᱠᱟᱱ ᱜᱮᱭᱟ ᱡᱟᱦᱟᱸᱞᱮᱠᱟ ᱵᱟᱹᱭᱦᱟᱹᱲ ᱠᱚᱨᱮ ᱫᱚ ᱦᱟᱸᱜ ᱯᱟᱹᱦᱤᱞ ᱫᱚ ᱚᱱᱟ ᱱᱚᱞᱟᱴ ᱠᱚ ᱪᱟᱥᱚᱜ ᱛᱟᱦᱮᱸᱜᱼᱟ ᱢᱮᱱᱠᱷᱟᱱ ᱱᱤᱛ ᱫᱚ ᱚᱱᱟ ᱠᱚᱫᱚ ᱦᱟᱸᱜ ᱵᱚᱱᱫᱚ ᱤᱫᱤᱜ ᱠᱟᱱᱟ ᱱᱤᱛᱚᱜ ᱱᱟᱣᱟ ᱱᱟᱣᱟ ᱱᱟ ᱪᱮᱫ ᱥᱟᱢᱚᱞᱤ ᱥᱩᱯᱩᱨ ᱥᱳᱱᱟᱞᱤ ᱚᱱᱟ ᱪᱮᱫ ᱠᱚ ᱩᱰᱩᱠ ᱟᱠᱟᱱ ᱫᱚ ᱚᱱᱮ ᱚᱱᱟ ᱠᱚ ᱦᱟᱸᱜ ᱪᱟᱥᱚᱜ ᱠᱟᱱᱟ ᱟᱨ ᱵᱟᱫ ᱵᱟᱹᱠᱤ ᱚᱱᱮ ᱡᱟᱦᱟᱸ ᱥᱚᱨᱱᱚ ᱢᱮᱱᱟᱜᱼᱟ ᱚᱱᱟ ᱥᱚᱨᱱᱚ ᱫᱚ ᱤᱱᱟᱹᱜᱮ ᱪᱟᱞᱟᱜ ᱠᱟᱱᱟ ᱦᱟᱸᱜ᱾
ᱦᱮᱸ ᱟᱞᱮ ᱥᱮᱫ ᱦᱚᱸ ᱡᱟᱦᱟᱸ ᱯᱟᱹᱦᱤᱞ ᱦᱟᱯᱲᱟᱢ ᱠᱚ ᱵᱷᱩᱛ ᱢᱩᱲᱤ ᱠᱚ ᱞᱚᱞᱟᱴ ᱠᱚ ᱱᱚᱣᱟ ᱠᱚ ᱠᱚ ᱪᱟᱥ ᱟᱹᱜᱩᱭᱮᱫ ᱛᱟᱦᱮᱸᱱᱟ ᱚᱱᱟ ᱠᱚᱫᱚ ᱱᱮᱛᱟᱨ ᱫᱚ ᱵᱟᱝᱠᱚ ᱪᱟᱥ ᱮᱫᱟ ᱚᱱᱟ ᱫᱚ ᱠᱚᱢ ᱦᱩᱭᱩᱜ ᱠᱟᱱᱟ ᱛᱚ ᱱᱮᱛᱟᱨ ᱫᱚ ᱚᱱᱟ ᱵᱩᱞᱮᱴ ᱵᱤᱵᱤ ᱤᱞᱮᱯᱷ ᱵᱮ ᱱᱚᱜᱼᱚ ᱱᱟ ᱠᱚ ᱡᱟᱦᱟᱸ ᱫᱚ ᱰᱷᱮᱨ ᱥᱟᱸᱜᱮ ᱦᱩᱲᱩ ᱦᱩᱭᱩᱜ ᱢᱟ ᱚᱱᱠᱟᱱᱟᱜ ᱦᱩᱲᱩ ᱠᱚ ᱜᱮ ᱱᱮᱛᱟᱨ ᱟᱞᱮ ᱦᱚᱸ ᱱᱮᱛᱮ ᱫᱚᱞᱮ ᱪᱟᱥ ᱮᱫᱟ
ᱚᱱᱠᱟ ᱜᱮ ᱦᱳᱭ ᱵᱟᱝ ᱜᱷᱩᱴᱩ ᱵᱩᱞᱮᱴ ᱴᱷᱤᱠ ᱜᱮ ᱦᱩᱭᱩᱜ ᱠᱟᱱᱟ ᱱᱚᱛᱮ ᱟᱞᱮ ᱥᱮᱱ ᱵᱩᱞᱮᱴ ᱜᱮ ᱟᱹᱰᱤ ᱡᱳᱨ ᱦᱩ ᱡᱷᱚ ᱛᱚ ᱞᱮᱠᱟ ᱜᱮ ᱵᱩᱞᱟᱹᱴ ᱠᱚ ᱪᱟᱥᱟ ᱮᱱᱠᱷᱟᱱ ᱚᱱᱟ ᱠᱟᱹᱴᱤᱡ ᱵᱮᱥ ᱜᱮ ᱚᱱᱟ ᱨᱮᱫᱚ ᱦᱩᱲᱩ ᱧᱟᱢᱚᱜᱼᱟ
ᱛᱟᱦᱚᱞᱮ ᱛᱷᱩᱯᱤ ᱦᱩᱲᱩ ᱚᱱᱛᱮ ᱪᱟᱥ ᱢᱮᱱᱟᱜ ᱜᱮᱭᱟ ᱥᱮ ᱪᱟᱵᱟᱣ ᱠᱟᱱᱟ
ᱯᱟᱹᱦᱤᱞ ᱦᱟᱯᱲᱟᱢ ᱠᱚ ᱛᱷᱩᱯᱤ ᱦᱩᱲᱩ ᱠᱚ ᱫᱚᱢᱮ ᱠᱚ ᱪᱟᱥ ᱮᱫ ᱛᱟᱦᱮᱸᱱ ᱫᱚ
ᱵᱟᱝ ᱛᱷᱩᱯᱤ ᱦᱩᱲᱩ ᱠᱚᱫᱚ ᱱᱤᱛᱚᱜ ᱫᱚ ᱱᱚᱛᱮ ᱫᱚ ᱮᱠᱟᱞ ᱜᱮ ᱵᱟᱝ
ᱦᱮᱸ
ᱚᱱᱟ ᱠᱚᱫᱚ ᱪᱟᱵᱟᱜ
ᱱᱤᱛᱮ ᱦᱚᱸ ᱱᱛᱮ ᱦᱚᱸ ᱤᱧ ᱦᱚᱸ ᱵᱟᱹᱧ ᱧᱮᱞ ᱛᱤᱭᱳᱜ ᱟᱠᱟᱫᱟ ᱯᱟᱹᱦᱤᱞ ᱦᱟᱯᱲᱟᱢ ᱫᱩᱫᱩ ᱵᱟ ᱛᱟᱠᱚ ᱠᱚ ᱞᱟᱹᱭᱟ ᱛᱷᱩᱯᱤ ᱦᱩᱲᱩ ᱦᱚᱸᱞᱮ ᱮ ᱨᱩᱦᱤᱱᱤ ᱠᱚᱨᱮ ᱨᱮᱞᱮ ᱪᱩᱨᱩᱡ ᱠᱟᱜ ᱠᱟᱱ ᱛᱟᱦᱮᱱᱟ ᱟᱨ ᱫᱚᱢᱮ ᱦᱩᱭᱩᱜ ᱠᱟᱱ ᱛᱟᱦᱮᱱᱟ ᱫᱚᱢᱮ ᱥᱟᱸᱜᱮ ᱜᱚᱰᱟ ᱠᱚᱨᱮ ᱱᱮᱛᱟᱨ ᱦᱚᱸ ᱱᱮᱛᱟᱨ ᱛᱷᱩᱯᱤ ᱦᱩᱲᱩ ᱫᱚ ᱪᱟᱥ ᱦᱚᱸ ᱵᱚᱱᱫᱚ ᱪᱟᱵᱟᱭᱮᱱᱟ ᱟᱫ ᱪᱟᱵᱟᱭᱮᱱᱟ ᱮᱠᱮ ᱵᱟᱨᱮ
ᱟᱨ ᱱᱮᱛᱟᱨ ᱢᱟ ᱥᱟᱨ ᱠᱚᱛᱮ ᱚᱱᱟ ᱵᱤᱥ ᱠᱚᱛᱮ ᱦᱟᱥᱟ ᱠᱚᱢᱟ ᱵᱚᱱ ᱠᱷᱟᱨᱟᱯ ᱪᱟᱵᱟ ᱟᱠᱟᱜᱼᱟ ᱮᱱᱠᱷᱟᱱ ᱟᱨ ᱦᱩᱲᱩ ᱠᱚᱦᱚᱸ ᱩᱱᱫᱤᱱ ᱞᱮᱠᱟ ᱫᱚ ᱵᱟᱝ ᱧᱟᱢᱚᱜ ᱠᱟᱱ ᱜᱮᱭᱟ ᱦᱩᱲᱩ ᱠᱚᱦᱚᱸ
ᱦᱚᱸ ᱩᱱᱫᱤᱱ ᱞᱮᱠᱟ ᱫᱚ ᱦᱩᱲᱩ ᱠᱚᱦᱚᱸ ᱵᱟᱝ ᱧᱟᱢᱚᱜ ᱠᱟᱱᱟ ᱟᱨ ᱨᱳᱜᱽ ᱟᱡᱟᱨ ᱠᱚ ᱜᱮ ᱰᱷᱮᱨᱚᱜ ᱠᱟᱱᱟ ᱚᱞᱯᱚ ᱵᱚᱭᱮᱥ ᱨᱮᱜᱮ ᱮᱠᱮᱵᱟᱨᱮ ᱨᱳᱜᱽ ᱟᱡᱟᱨ ᱠᱚ ᱧᱟᱧᱟᱢ ᱠᱟᱱᱟ ᱚᱱᱟ ᱠᱤᱴᱱᱟᱥᱚᱠ ᱵᱚᱱ ᱵᱮᱣᱦᱟᱨᱮᱫ ᱛᱮ ᱰᱷᱮᱨ ᱦᱩᱲᱩ ᱞᱳᱵᱽ ᱧᱟᱢ ᱛᱮ
ᱦᱮᱸ ᱦᱮᱸ ᱟᱨ ᱠᱤᱴᱱᱟᱥᱚᱠ ᱵᱟᱢ ᱵᱮᱵᱚᱦᱟᱨ ᱛᱮᱦᱚᱸ ᱡᱷᱟᱢᱮᱞᱟ ᱢᱟᱱᱮ ᱦᱩᱲᱩ ᱟ. ᱣᱨᱤ ᱜᱟ- ᱪᱮᱫ ᱨᱮᱜᱮ ᱨᱚᱦᱚᱭ ᱵᱤᱱ ᱤᱭᱟᱹ ᱧᱚᱜ ᱮ ᱠᱷᱟᱱᱜᱮ ᱟᱹᱪᱩᱨ ᱟᱹᱪᱩᱨ ᱧᱚᱜ ᱮᱱ ᱠᱷᱟᱱ ᱜᱮ ᱨᱚ ᱠᱚ ᱧᱟᱢ ᱠᱮᱫᱼᱟ ᱪᱮᱞᱮ ᱛᱤᱡᱩ ᱠᱚ ᱡᱚᱢᱟ ᱦᱟᱱᱟ ᱜᱟᱹᱪᱷᱤ ᱟᱨᱟᱜᱚᱜᱼᱟ ᱟᱹᱰᱤ ᱨᱚᱠᱚᱢᱟᱜ ᱱᱟᱱᱟ ᱦᱩᱱᱟᱹᱨᱟᱜ ᱧᱟᱢᱮᱫᱼᱟ ᱮᱱᱠᱷᱟᱱ ᱚᱸᱰᱮ ᱦᱚᱸ ᱢᱚᱡᱽᱵᱩᱨᱤ ᱛᱮ ᱢᱟᱱᱮ ᱞᱟᱜᱟᱣ ᱜᱮ ᱦᱩᱭᱩᱜᱼᱟ ᱟᱨ ᱵᱟᱝᱠᱷᱟᱱ ᱫᱚ ᱟᱹᱰᱤ ᱜᱮ ᱡᱷᱟᱢᱮᱞᱟ ᱚᱱᱟ ᱦᱚᱸ
ᱦᱮᱸ ᱡᱷᱟᱢᱮᱞᱟ ᱠᱟᱱ ᱜᱮᱭᱟ ᱟᱨ ᱵᱟᱠᱷᱟᱱ ᱦᱩᱲᱩ ᱜᱮ ᱵᱟᱝ ᱦᱩᱭᱩᱜᱼᱟ ᱮᱠᱮᱵᱟᱨᱮ ᱡᱚᱛᱚ ᱦᱩᱲᱩ ᱡᱚᱛᱚ ᱛᱤᱡᱩ ᱜᱮᱠᱚ ᱡᱚᱢ ᱪᱟᱵᱟᱭᱟ
ᱛᱤᱡᱩ ᱜᱮᱠᱚ ᱡᱚᱢ ᱪᱟᱵᱟᱭᱟ ᱦᱚᱭ ᱟᱨ ᱱᱮᱛᱟᱨ ᱢᱟ ᱦᱩᱲᱩ ᱪᱟᱥ ᱨᱮᱦᱚᱸ ᱠᱷᱚᱨᱪᱟ ᱠᱟᱹᱴᱤᱡ ᱡᱟᱹᱥᱛᱤ ᱧᱚᱜ ᱠᱟᱱᱟ ᱥᱮ
ᱦᱮᱸ ᱱᱮᱛᱟᱨ ᱡᱟᱹᱥᱛᱤ ᱾ ᱧᱚᱜ ᱠᱟᱱᱟ ᱱᱟᱦᱮᱞ ᱥᱤᱭᱳᱜ ᱱᱮᱛᱟᱨ ᱢᱟ ᱚᱠᱚᱭ ᱦᱚᱸ ᱱᱟᱦᱮᱞ ᱛᱮ ᱵᱟᱝ ᱠᱚ ᱥᱤᱭᱮᱫᱟ ᱰᱟᱝᱨᱤ ᱱᱟᱦᱮᱞ ᱛᱮ ᱠᱷᱟᱹᱞᱤ ᱴᱮᱠ ᱴᱟᱨ ᱠᱚᱛᱮ ᱠᱚ ᱪᱤ ᱥᱤᱭᱮᱫᱟ ᱛᱟᱦᱚᱞᱮ ᱚᱱᱛᱮ ᱦᱚᱸ ᱫᱚᱢᱮ ᱠᱷᱚᱨᱪᱟ ᱞᱟᱜᱟᱜ ᱠᱟᱱᱟ ᱢᱩᱱᱤᱥ ᱠᱷᱚᱨᱪᱟ ᱦᱚᱸ ᱱᱮᱛᱟᱨ ᱫᱚᱢᱮ ᱰᱷᱮᱨ ᱠᱟᱱᱟ ᱾ ᱟᱨ ᱦᱩᱲᱩ ᱨᱮᱱᱟᱜ ᱫᱟᱢ ᱜᱮ ᱵᱟᱹᱱᱩᱜᱼᱟ ᱾
ᱮᱠᱫᱚᱢ ᱵᱟᱝ ᱟ ᱵᱟ ᱦᱩᱲᱩ ᱨᱮᱱᱟᱜ ᱫᱟᱢ ᱱᱤᱦᱟᱹᱛ ᱨᱟᱠᱟᱵ ᱞᱟᱹᱠᱛᱤᱜ ᱠᱟᱱ ᱛᱟᱦᱮᱸᱫ ᱟᱨ ᱮᱱᱠᱷᱟᱱ ᱦᱩᱲᱩ ᱨᱮᱱᱟᱜ ᱫᱟᱢ ᱜᱮ ᱵᱟᱹᱪᱩᱜ ᱟ ᱾ ᱥᱳᱞᱚ ᱥᱚ ᱥᱚᱛᱮᱨᱚᱥᱚ ᱴᱟᱠᱟ ᱥᱳᱞᱳ ᱥᱚᱛᱮᱨᱚᱥᱚ ᱟᱴᱷᱨᱚᱥᱚ ᱡᱳᱨᱥᱮ ᱡᱳᱨ ᱤᱱᱠᱟᱹ ᱠᱚ ᱮᱢᱚᱜᱼᱟ ᱾ ᱛᱤᱱᱟᱹᱜ ᱪᱮᱫ ᱯᱚᱭᱥᱟ ᱦᱩᱭᱩᱜ ᱛᱟᱵᱤᱱᱟ ᱾
ᱟᱞᱮ ᱥᱮᱫ ᱦᱚᱸ ᱚᱱᱟ ᱥᱚᱨᱠᱟᱨᱤ ᱦᱩᱲᱩ ᱠᱤᱨᱤᱧ ᱟᱠᱠᱷᱨᱤᱧ ᱠᱚ ᱠᱷᱩᱞᱟᱹᱣ ᱠᱟᱫᱟ ᱾ ᱛᱮ ᱨᱮᱦᱚᱸ ᱤᱱᱠᱟᱹᱜᱮ ᱟᱴᱷᱨᱚᱥᱚ ᱩᱱᱤᱥᱚ ᱴᱟᱠᱟ ᱜᱟᱱ ᱠᱟᱹᱣᱰᱤ ᱨᱮᱱᱟᱜ ᱫᱚᱨ ᱨᱟᱠᱟᱵ ᱠᱟᱱᱟ ᱚᱱᱠᱟ ᱡᱟᱹᱥᱛᱤ ᱫᱚᱨ ᱫᱚ ᱵᱟᱹᱱᱩᱜᱼᱟ
ᱦᱳᱭ ᱤᱱᱠᱟᱹᱜᱮ ᱱᱚᱛᱮ ᱦᱚᱸ ᱜᱚᱴᱟᱜᱮ ᱚᱱᱟ ᱞᱮᱢᱥ ᱠᱚᱨᱮ ᱥᱚᱨᱠᱟᱨᱤ ᱞᱮᱢᱥ
ᱟᱯᱮᱥᱮᱫ ᱡᱷᱟᱲᱠᱷᱚᱸᱰ ᱢᱟ ᱫᱚᱢᱮ ᱠᱚᱞᱠᱟᱨᱠᱷᱟᱱᱟ ᱢᱤᱧᱟᱜᱟ ᱛᱟᱦᱚᱞᱮ ᱠᱷᱟᱱ ᱚᱱᱛᱮ ᱠᱟᱹᱢᱤ ᱠᱚᱛᱚ ᱟᱯᱮ ᱛᱚ ᱟᱹᱰᱤ ᱟᱭᱢᱟ ᱛᱮᱯᱮ ᱠᱤᱥᱟᱹᱲ ᱜᱮᱭᱟ ᱠᱟᱹᱣᱰᱤ ᱛᱮ ᱠᱟᱹᱢᱤ ᱠᱚᱛᱮ ᱫᱚ ᱵᱟᱯᱮ ᱠᱚᱥᱴᱚᱜ ᱠᱟᱱᱟ
ᱚᱱᱟ ᱢᱟ ᱱᱟᱯᱟᱭ ᱠᱟᱛᱷᱟ ᱜᱮᱵᱤᱱ ᱞᱟᱹᱭ ᱫᱟ ᱢᱮᱱᱠᱷᱟᱱ ᱟᱫᱚ ᱪᱮᱫ ᱞᱤᱧ ᱞᱟᱹᱭᱟ ᱾ ᱠᱚᱞᱠᱟᱨᱠᱷᱟᱱᱟ ᱠᱚᱢᱟ ᱥᱟᱹᱨᱤᱜᱮ ᱟᱹᱰᱤ ᱜᱟᱱ ᱜᱮ ᱢᱮᱱᱟᱜᱼᱟ ᱾ ᱱᱚᱣᱟ ᱱᱚᱰᱮ ᱟᱞᱮ ᱡᱟᱢᱥᱮᱫᱽᱯᱩᱨ ᱨᱮᱜᱮᱵᱤᱱ ᱞᱮᱠᱷᱟ ᱞᱮᱠᱷᱟᱱ ᱫᱚ ᱢᱟᱱᱮ ᱫᱩᱥᱚ ᱜᱚᱴᱟᱝ ᱜᱟᱱ ᱠᱳᱢᱯᱟᱱᱤ ᱢᱮᱱᱟᱜᱼᱟ ᱾ ᱢᱮᱱᱠᱷᱟᱱ ᱫᱩᱥᱚ ᱜᱚᱴᱟᱝ ᱜᱟᱱ ᱠᱳᱢᱯᱟᱱᱤ ᱨᱮ ᱟᱵᱚ ᱱᱚᱣᱟ ᱡᱷᱟᱲᱠᱷᱚᱸᱰ ᱯᱚᱱᱚᱛ ᱨᱮᱱ ᱦᱚᱲ ᱫᱚ ᱴᱷᱤᱠᱟᱹᱫᱟᱨ ᱞᱮᱵᱟᱨ ᱨᱮ ᱢᱮᱱᱟᱜ ᱠᱚᱣᱟ ᱟᱨ ᱵᱟᱫ ᱵᱟᱹᱠᱤ ᱵᱟᱦᱨᱮ ᱨᱮᱱ ᱦᱚᱲ ᱫᱚ ᱵᱷᱟᱜᱤ ᱵᱷᱟᱜᱤ ᱯᱳᱥᱴ ᱠᱚᱨᱮ ᱢᱮᱱᱟᱜ ᱠᱚᱣᱟ ᱾
ᱦᱩᱸ
ᱮᱱᱠᱷᱟᱱ ᱠᱟᱹᱢᱤ ᱠᱚᱫᱚ ᱦᱳᱭ ᱧᱟᱢ ᱫᱚ ᱧᱟᱢᱚᱜ ᱠᱟᱱ ᱜᱮᱭᱟ ᱠᱟᱹᱢᱤ ᱠᱚᱫᱚ ᱢᱮᱱᱠᱷᱟᱱ ᱤᱱᱟᱹ ᱠᱚ ᱞᱟ. ᱭᱟ ᱚᱱᱮ ᱮ ᱪᱮᱫ ᱤᱧ ᱞᱟ. ᱭᱟᱢᱟ ᱢᱚᱡᱽᱫᱩᱨᱤ ᱞᱮᱠᱟᱜ ᱜᱮ ᱦᱮᱸᱥᱮ ᱚᱱᱠᱟ ᱡᱟᱦᱟᱸ ᱛᱤᱱᱟᱹᱜ ᱚᱱᱠᱟ ᱡᱮ ᱴᱟᱠᱟ ᱠᱟᱹᱣᱰᱤ ᱠᱚᱛᱮ ᱴᱷᱤᱠ ᱧᱚᱜ ᱚᱱᱠᱟ ᱚᱵᱚᱥᱛᱷᱟ ᱫᱚ ᱵᱟᱝ ᱟ ᱾
ᱢᱟᱱᱮ ᱟᱵᱚ ᱫᱚ ᱮᱠᱮᱵᱟᱨᱮ ᱠᱚᱠᱚᱭ ᱦᱚᱲ ᱞᱮᱠᱟᱜᱮ ᱢᱮᱱᱟᱜ ᱵᱚᱱᱟ ᱢᱟᱱᱮ ᱟᱵᱚᱣᱟᱜ ᱫᱤᱥᱚᱢ ᱨᱮ ᱟᱵᱚᱜᱮ ᱵᱟᱵᱚᱱ ᱢᱟᱹᱞᱤᱠ ᱞᱮᱠᱟ ᱛᱮᱫᱚ ᱠᱟᱹᱢᱤ ᱞᱮᱠᱟ ᱚᱱᱠᱟ ᱧᱚᱜ ᱯᱳᱥᱴ ᱠᱚᱨᱮ ᱵᱟᱵᱚᱱ ᱧᱟᱢ ᱮᱫᱟ ᱠᱟᱹᱢᱤ ᱠᱚ ᱡᱮ ᱠᱟᱹᱴᱤᱡ ᱠᱚᱞᱚᱢ ᱪᱟᱞᱟᱣ ᱠᱟᱛᱮᱧ ᱠᱟᱹᱢᱤᱭᱟ ᱚᱱᱠᱟ ᱠᱟᱹᱢᱤ ᱫᱟᱲᱮ ᱡᱚᱜᱟᱣ ᱠᱟᱛᱮ ᱠᱟᱹᱢᱤ ᱚᱱᱠᱟᱱᱟᱜ ᱜᱮ ᱠᱟᱹᱢᱤ ᱟᱵᱚ ᱫᱚ ᱵᱤᱥᱤ ᱠᱚ ᱮᱢᱟᱵᱚᱱ ᱠᱟᱱᱟ ᱾
ᱦᱮᱸ ᱱᱤᱦᱟᱹᱛ ᱚᱱᱠᱟᱱᱟᱜ ᱜᱮ ᱾ ᱟᱨ ᱛᱟᱯᱚᱨᱮ ᱫᱚᱥᱟᱨ ᱦᱩᱭᱩᱜ ᱠᱟᱱᱟ ᱟᱨ ᱫᱚᱥᱟᱨ ᱦᱩᱭᱩᱜ ᱠᱟᱱᱟ ᱢᱟ ᱦᱟᱸ ᱢᱟ ᱞᱟᱹᱭᱵᱮᱱ
ᱯᱩᱨ ᱨᱮ ᱡᱟᱢᱥᱮᱫᱽᱯᱩᱨ ᱨᱮ ᱛᱤᱱᱟᱹᱜ ᱜᱟᱱ ᱠᱳᱢᱯᱟᱱᱤ ᱠᱚ ᱢᱮᱱᱟᱜ ᱠᱚᱛᱮ
ᱠᱳᱢᱯᱟᱱᱤ ᱚᱱᱤᱧ ᱞᱟᱹᱭ ᱠᱮᱫ ᱫᱩᱥᱚ ᱯᱞᱟᱥ
ᱚ ᱵᱟᱵᱟ ᱟᱹᱰᱤ ᱥᱟᱸᱜᱮ ᱫᱚ
ᱟᱹᱰᱤ ᱥᱟᱸᱜᱮ ᱜᱚᱴᱟ ᱟᱹᱰᱤ ᱢᱟᱨᱟᱝ ᱮᱨᱤᱭᱟ ᱠᱚ ᱤᱭᱟᱹ ᱪᱟᱵᱟ ᱟᱠᱟᱜᱼᱟ ᱢᱟᱱᱮ ᱜᱚᱴᱟᱜ ᱜᱮᱵᱤᱱ ᱡᱟᱦᱟᱸ ᱨᱮᱜᱮᱵᱤᱱ ᱪᱟᱞᱟᱜᱼᱟ ᱾ ᱠᱳᱢᱯᱟᱱᱤ ᱠᱳᱢᱯᱟᱱᱤ
ᱦᱩᱸ ᱱᱤᱭᱟᱹ ᱢᱤᱫ ᱫᱷᱟᱣ ᱡᱷᱟᱲᱠᱷᱚᱸᱰ ᱠᱚ ᱚᱱᱛᱮ ᱠᱚ ᱪᱟᱞᱟᱣ ᱵᱟᱲᱟ ᱦᱩᱭ ᱠᱟᱱᱟ ᱡᱟᱦᱟᱸ ᱥᱮᱡ ᱚᱱᱟ ᱢᱩᱢᱵᱟᱭ ᱯᱩᱱᱮ ᱠᱟᱹᱢᱤ ᱠᱚ ᱪᱟᱞᱟᱣ ᱵᱟᱲᱟ ᱦᱩᱭ ᱠᱟᱱᱟ ᱛᱚ ᱚᱱᱟ ᱴᱟᱴᱟ ᱱᱚᱜᱚᱨ ᱨᱮᱜᱮ ᱫᱮᱡᱽ ᱵᱟᱲᱟ ᱦᱩᱭ ᱠᱟᱱᱟ ᱚᱵᱚᱥᱥᱳᱭ ᱟᱹᱰᱤ ᱞᱟᱹᱴᱩ ᱜᱮᱭᱟ ᱚᱸᱰᱮ ᱴᱟᱴᱟ ᱤᱥᱴᱤᱞ ᱠᱳᱢᱯᱟᱱᱤ ᱠᱳᱢᱯᱟᱱᱤ ᱢᱮᱱᱟᱭᱟ ᱮᱠᱫᱚᱢ ᱟᱹᱰᱤ ᱞᱟᱹᱴᱩ ᱜᱷᱮᱨᱟ ᱟᱨ ᱨᱮᱹᱞ ᱮᱥᱴᱮᱥᱚᱱ ᱠᱚᱦᱚᱸ ᱟᱹᱰᱤ ᱡᱚᱱᱥᱚᱱ ᱜᱮᱭᱟ ᱮᱠᱮᱵᱟᱨᱮ ᱴᱟᱴᱟ ᱨᱮᱢᱟ ᱾
ᱟᱹᱵᱤᱱ ᱴᱟᱴᱟᱨᱮ ᱡᱟᱦᱟᱸ ᱥᱮᱱ ᱜᱮᱵᱤᱱ ᱫᱟᱬᱟᱱᱟ ᱩᱱ ᱠᱟᱛᱮ ᱜᱮᱵᱮᱱ ᱧᱟᱢᱟ ᱴᱟᱴᱟ ᱠᱳᱢᱯᱟᱱᱤᱭᱟᱜ ᱵᱟᱣᱩᱱᱰᱨᱤ ᱡᱟᱦᱟᱸ ᱥᱮᱫ ᱜᱮᱵᱤᱱ ᱪᱟᱞᱟᱜ ᱚᱸᱰᱮ ᱜᱮᱵᱮᱱ ᱧᱟᱢᱟ ᱴᱟᱴᱟ
ᱦᱩᱸ ᱛᱚᱵᱮ ᱚᱸᱰᱮ ᱫᱩᱧ ᱧᱮᱞ ᱠᱮᱫᱟ ᱴᱟᱴᱟ ᱨᱮᱫᱚ ᱵᱟᱥ ᱴᱟᱣᱩᱱ ᱥᱟᱨᱵᱷᱤᱥ ᱵᱟᱥ ᱠᱚᱫᱚ ᱵᱟᱹᱱᱩᱜᱼᱟ ᱾ ᱛᱚᱵᱮ ᱚᱱᱟ ᱩᱴᱩ ᱠᱚᱜᱮ ᱮᱠᱫᱚᱢ ᱟᱹᱰᱤ ᱥᱟᱸᱜᱮ ᱾
ᱦᱳᱭ ᱚᱴᱚ ᱜᱮ ᱟᱹᱰᱤ ᱡᱳᱨ ᱜᱮ, ᱵᱟᱥ ᱫᱚ ᱵᱟᱝᱟ ᱴᱟᱣᱩᱱ ᱥᱟᱨᱵᱷᱤᱥ ᱵᱟᱥ ᱫᱚ ᱵᱟᱹᱪᱩᱜᱼᱟᱱ ᱜᱮᱭᱟ᱾
ᱢᱮᱱᱟᱜ ᱨᱮᱦᱚᱸ ᱢᱤᱫᱴᱮᱱ ᱵᱟᱭᱨᱟ ᱮᱠᱮᱵᱟᱨᱮ ᱚᱱᱟᱦᱚᱸ ᱮᱠᱮᱵᱟᱨᱮ ᱟᱹᱰᱤ ᱵᱟᱹᱭ ᱵᱟᱹᱭ ᱛᱮᱠᱚ ᱞᱟᱜᱟᱭᱟ ᱮᱠᱮᱵᱟᱨᱮ ᱟᱢ ᱠᱟᱹᱴᱤᱡᱽ ᱦᱚᱨᱮᱢ ᱪᱟᱞᱟᱜ ᱨᱮᱦᱚᱸ ᱮᱠᱫᱚᱢ ᱟᱹᱰᱤ ᱠᱚ ᱡᱚᱠᱛᱚ ᱞᱟᱜᱟᱭ ᱟᱢᱜᱮᱢ ᱵᱮᱡᱟᱨ ᱩᱛᱟᱹᱨᱚᱜᱼᱟ ᱾
ᱦ ᱦᱚ ᱵᱮᱥᱤ ᱫᱚ ᱚᱱᱟ ᱚᱴᱚ ᱠᱚᱜᱮ ᱧᱟᱢᱚᱜᱼᱟ ᱱᱚᱛᱮ ᱫᱚ ᱾
ᱦᱩᱸ
ᱚᱱᱮ ᱚᱱᱠᱟᱜᱮ ᱢᱟᱱᱮ ᱞᱟᱹᱭ ᱜᱟᱱᱚᱜᱼᱟ ᱱᱤᱡᱮᱨᱟᱜ ᱚᱲᱟᱜ ᱨᱮ ᱱᱤᱡᱮ ᱜᱩᱛᱤ ᱮᱴᱟᱜ ᱦᱚᱲ ᱦᱮᱡᱽ ᱠᱟᱛᱮᱫ ᱠᱚ ᱨᱟᱡᱽ ᱮᱜᱼᱟ᱾
ᱦᱩᱸ ᱦᱩᱸ
ᱯᱟᱹᱦᱤᱞ ᱚᱠᱛᱚ ᱫᱚ ᱠᱚ ᱞᱟᱹᱭᱟ ᱴᱟᱴᱟ ᱠᱳᱢᱯᱟᱱᱤ ᱨᱮᱫᱚ ᱡᱷᱟᱲᱰ ᱠᱷᱚᱱ ᱮᱠᱟᱱ ᱟᱹᱫᱤᱵᱟᱹᱥᱤ ᱠᱚᱜᱮ ᱠᱚ ᱯᱮᱨᱮᱡ ᱞᱮᱱ ᱛᱟᱦᱮᱸᱼᱟ ᱟᱫᱚ ᱢᱮᱱᱠᱷᱟᱱ ᱟᱵᱚ ᱢᱟ ᱚᱱᱮ ᱠᱚ ᱞᱟᱹᱭ ᱫᱚ ᱵᱟᱨᱦᱮ ᱨᱮᱱ ᱦᱚᱲ ᱠᱚ ᱵᱚᱞᱚ ᱞᱮᱱᱠᱷᱟᱱ ᱵᱟᱹᱭ ᱵᱟᱹᱭ ᱛᱮᱵᱚᱱ ᱥᱟᱦᱟᱜᱼᱟ ᱟᱨ ᱚᱱᱠᱟᱜ ᱜᱮ ᱦᱟᱱᱟ ᱱᱟᱣᱟ ᱪᱟᱞ ᱢᱟᱞ ᱠᱚᱛᱮ ᱦᱮᱸᱥᱮ ᱪᱟᱞ ᱵᱟᱹᱡᱤ ᱠᱮᱜᱼᱟ ᱠᱚ ᱟᱹᱰᱤ ᱠᱤᱪᱷᱩ ᱠᱚᱛᱮ ᱚᱱᱠᱟ ᱛᱮᱜᱮ ᱠᱚ ᱩᱰᱩᱠ ᱠᱮ ᱠᱚᱣᱟ ᱵᱟᱝᱠᱷᱟᱱ ᱠᱚ- ᱞᱟᱹᱭᱼᱟ ᱯᱟᱹᱦᱤᱞ ᱫᱚ ᱟᱞᱮᱨᱤᱱ ᱜᱚᱲᱚᱢ ᱦᱟᱲᱟᱢ ᱠᱚᱫᱚ ᱠᱚ ᱥᱟᱵ ᱤᱫᱤᱞ ᱞᱮᱫ ᱠᱚ ᱛᱟᱦᱮᱸᱱᱟ ᱠᱳᱢᱯᱟᱱᱤ ᱠᱟᱹᱢᱤ ᱯᱟᱨᱢᱟᱱᱮᱱᱴ ᱾ ᱮᱱᱠᱷᱟᱱ ᱟᱫᱚ ᱚᱱᱠᱟᱜᱮ ᱦᱟᱱᱟ ᱱᱚᱣᱟ ᱤᱭᱟᱹ ᱠᱟᱛᱮᱫ ᱠᱚᱫᱚ ᱚᱸᱰᱮ ᱠᱷᱚᱱᱚᱱ ᱫᱚᱠᱚ ᱥᱟᱦᱟ ᱠᱮᱫ ᱠᱚᱣᱟ᱾ ᱱᱤᱛᱚᱜ ᱫᱚ ᱮᱠᱷᱮᱱ ᱵᱤᱦᱟᱨᱤ ᱟᱨ ᱟᱯᱮ ᱚᱱᱛᱮᱱ ᱵᱟᱝᱜᱟᱞᱤ ᱠᱚ ᱠᱟᱹᱴᱤᱡ ᱢᱮᱱᱟᱜ ᱠᱚ ᱠᱚ ᱱᱩᱠᱩ ᱠᱚᱜᱮ ᱨᱟᱡᱽ ᱮᱭᱟ ᱟᱠᱟᱜᱼᱟ ᱴᱟᱴᱟ ᱠᱳᱢᱯᱟᱱᱤ ᱫᱚ
ᱛᱟᱦᱚᱞᱮ ᱠᱳᱢᱯᱟᱱᱤ ᱨᱮ ᱢᱟᱹᱱᱦᱟᱹ ᱠᱚᱫᱚ ᱛᱟᱦᱚᱞᱮ ᱟᱹᱰᱤ ᱡᱟᱹᱥᱛᱤ ᱜᱮ ᱢᱮᱱᱟᱜᱼᱟ ᱢᱟ ᱡᱟᱦᱟᱸ ᱮᱴᱟᱜ ᱠᱳᱢᱯᱟᱱᱤ ᱨᱮᱜᱮᱢ ᱠᱟᱹᱢᱤ ᱾
ᱴᱟᱴᱟ ᱠᱳᱢᱯᱟᱱᱤ ᱨᱮ ᱡᱩᱫᱤ ᱠᱟᱹᱢᱤᱭᱟᱢ ᱯᱟᱨᱢᱟᱱᱮᱱᱴ ᱛᱟᱦᱚᱞᱮ ᱛᱚ ᱥᱚᱨᱠᱟᱨᱤ ᱪᱟᱹᱠᱨᱤ ᱯᱷᱮᱞ, ᱚᱱᱠᱟ ᱚᱱᱠᱟ ᱯᱮᱢᱮᱱᱴ ᱢᱮᱱᱟᱜᱼᱟ ᱾
ᱦᱩᱸ
ᱢᱟᱱᱮ ᱟᱵᱤᱱ ᱨᱤᱴᱟᱨ ᱨᱤᱴᱟᱨᱚᱜ ᱛᱮ ᱰᱮᱲ ᱞᱟᱠᱷ ᱴᱟᱠᱟ ᱦᱟᱹᱵᱤᱡᱽ ᱥᱮᱴᱮᱨ ᱛᱟᱵᱤᱱᱟ ᱮᱭᱥᱮ ᱥᱟᱫᱷᱟᱨᱚᱱ ᱮᱢᱯᱞᱚᱭ ᱠᱚᱣᱟᱜ ᱥᱟᱫᱷᱟᱨᱚᱱ ᱡᱟᱦᱟᱸ ᱦᱟᱸᱜ ᱠᱚ ᱠᱟᱹᱢᱤ ᱠᱟᱱᱟ ᱰᱮᱞᱤ ᱠᱟᱹᱢᱤ ᱵᱟᱞᱟ ᱟᱨ ᱡᱩᱫᱤ ᱵᱷᱟᱹᱜᱤ ᱯᱚᱫ ᱠᱚᱨᱮᱵᱤᱱ ᱛᱟᱦᱮᱱᱟ ᱤᱱᱪᱟᱨᱡᱽ ᱠᱚᱨᱮ ᱥᱮ ᱚᱱᱠᱟᱱᱟ ᱠᱚᱨᱮ ᱛᱟᱦᱚᱞᱮ ᱛᱚ ᱵᱷᱟᱜᱤ ᱜᱮ ᱯᱩᱭᱥᱟᱹ ᱛᱟᱦᱮᱱᱟ
ᱚᱸ ᱛᱟᱦᱞᱮ ᱟᱹᱰᱤ ᱱᱟᱯᱟᱭ ᱜᱮᱭᱟ ᱾ ᱟᱨ ᱯᱟᱪᱮᱫ ᱵᱤᱱᱤᱰ ᱠᱚ ᱮᱢ ᱞᱟᱜᱟᱜ ᱠᱟᱱᱟ ᱱᱮᱛᱟᱨ ᱠᱚ ᱠᱟᱹᱢᱤ ᱧᱟᱢ ᱠᱚᱡᱛᱮ ᱜᱮᱞᱮ
ᱵᱟᱝᱟ ᱵᱤᱱᱤᱰ ᱠᱚᱫᱚ ᱵᱟᱝ ᱚᱸᱰᱮᱱᱟᱜ ᱫᱚ ᱥᱤᱥᱴᱮᱢ ᱱᱚᱝᱠᱟ ᱠᱟᱱᱟ ᱾ ᱚᱸᱰᱮᱱᱟᱜ ᱫᱚ ᱥᱟᱱ ᱚᱯᱷ ᱮᱢᱯᱞᱚᱭ ᱠᱟᱱᱟ ᱢᱮᱱᱫᱚ ᱡᱟᱦᱟᱸᱭ ᱠᱚ ᱠᱟᱹᱢᱤ ᱠᱟᱱᱟ ᱩᱱᱠ ᱨᱮᱱ ᱜᱤᱫᱽᱨᱟᱹ ᱜᱮᱠᱚ ᱧᱟᱢᱟ ᱠᱟᱹᱢᱤ ᱫᱚ ᱾ ᱮᱴᱟᱜ ᱠᱚᱫᱚ ᱵᱟᱝᱼᱟ ᱯᱟᱨᱢᱟᱱᱮᱱᱴ ᱮᱢᱯᱞᱚᱭ ᱫᱚ
ᱦᱮᱸ ᱛᱚ ᱟᱹᱰᱤ ᱜᱟᱱ ᱡᱟ ᱦᱸ ᱛᱮᱦᱮᱧ ᱫᱚ ᱛᱟᱦᱞᱮ ᱱᱤᱝᱠᱟᱹ ᱜᱮᱞᱟᱝ ᱜᱟᱞ ᱢᱟᱨᱟᱣᱟ ᱟᱨᱚ ᱦᱟᱸᱜ ᱚᱠᱛᱚ ᱠᱚ ᱧᱟᱢ ᱞᱮᱱᱠᱷᱟᱱ ᱟᱨᱦᱳᱸ ᱞᱟᱝ ᱜᱟᱞᱢᱟᱨᱟᱣᱟ ᱾
ᱜᱮᱞ ᱢᱤᱱᱤᱴ ᱦᱩᱭᱱᱟ ᱾
ᱦᱮᱸ ᱦᱩᱭ ᱠᱟᱱᱟ ᱾
ᱪᱚᱞᱚ ᱛᱟᱦᱚᱞᱮ ᱢᱟ ᱮᱱᱠᱷᱟᱱ ᱡᱚᱦᱟᱨ ᱜᱮ ᱾
ᱦᱮᱸ ᱡᱚᱦᱟᱨ ᱜᱮ ᱾